ᱦᱮᱞᱳ᱾
ᱦᱩᱸᱢ ᱜᱚᱝᱠᱮ ᱡᱚᱦᱟᱨ ᱜᱤ᱾
ᱦᱳᱭ ᱡᱚᱦᱟᱨ ᱡᱚᱦᱟᱨ᱾
ᱦᱩᱢᱻ᱾ ᱫᱤᱭᱮ, ᱪᱮᱫ ᱠᱚ ᱪᱤᱠᱟᱹᱭ ᱦᱩᱭᱩᱜ ᱠᱟᱱᱟ?
ᱪᱮᱫ ᱠᱚᱫᱚ ᱱᱤᱛᱝ ᱫᱚ ᱠᱟᱹᱢᱤ ᱵᱟᱲᱟ ᱦᱩᱭ ᱱᱟ ᱟᱫᱚ ᱱᱚᱜ ᱚᱭ ᱠᱟᱹᱴᱤᱡ ᱵᱟᱹᱫᱽ ᱵᱟᱹᱭᱦᱟᱹᱲ ᱥᱮᱱ ᱦᱮᱡ ᱦᱩᱭ ᱠᱟᱱᱟ᱾
ᱦᱸᱻ, ᱟᱫᱚ ᱦᱟᱸᱜ ᱫᱟᱜ ᱡᱟᱲᱤ ᱠᱚ ᱪᱮ ᱞᱮᱠᱟ ᱚᱱᱟ ᱠᱚᱨᱮ ᱫᱟᱜ ᱮᱫᱟᱭ ᱥᱮ ᱵᱟᱝ ᱫᱟᱜ ᱫᱚ?
ᱫᱟᱜ ᱫᱚ ᱛᱮᱦᱮᱧ ᱫᱚ ᱟᱨᱤ ᱫᱟᱜᱟᱭ ᱨᱤᱢᱤᱞ ᱠᱟᱜ ᱟᱭ, ᱦᱚᱞᱟ ᱠᱟᱹᱴᱤᱡ ᱮ ᱫᱟᱜ ᱠᱮᱜ-ᱟ᱾ ᱛᱮᱦᱮᱱ ᱫᱚ, ᱨᱤᱢᱤᱞ ᱠᱟᱫᱟᱭ᱾ ᱫᱟᱜ ᱨᱮᱱᱟᱜ ᱥᱚᱢᱵᱷᱚᱵᱚᱱᱟ ᱞᱮᱠᱟ ᱫᱚ ᱵᱟᱝ ᱵᱩᱡᱩᱜ ᱠᱟᱱᱟ, ᱟᱹᱭᱩᱵ ᱥᱮᱡ ᱡᱩᱫᱤᱭ ᱫᱟᱜ ᱠᱷᱟᱱ ᱫᱚ᱾
ᱱᱟ ᱢᱟ ᱠᱟᱱ ᱜᱮᱭᱟ ᱫᱟᱜ ᱫᱚ ᱦᱟᱸᱜ ᱱᱤᱭᱟᱹ ᱠᱚ ᱟᱞᱮ ᱥᱮᱫ ᱫᱚ ᱦᱟᱸᱜ ᱮ ᱯᱨᱟᱭ ᱜᱮ ᱦᱟᱸᱜ ᱫᱟᱜ ᱟᱹᱜᱩᱭ ᱮᱫ ᱨᱮ ᱦᱚᱸ ᱛᱮᱦᱤᱧ ᱫᱚ ᱦᱚᱸᱜ-ᱚᱭ ᱚᱱᱠᱟ ᱫᱚ ᱵᱟᱭ ᱫᱟᱜ ᱵᱟᱲᱟ ᱞᱮᱫᱟ᱾ ᱨᱤᱢᱤᱞ ᱫᱚᱜ ᱨᱤᱢᱤᱞ ᱨᱤᱢᱤᱞ ᱢᱮᱱᱟᱜ ᱜᱮᱭᱟ᱾
ᱦᱩᱸ᱾ ᱱᱚᱜ-ᱚᱭ ᱠᱟᱹᱴᱤᱡ ᱠᱟᱹᱢᱤ ᱦᱩᱭᱱᱟ ᱚᱱᱟ ᱫᱟᱜ ᱨᱤᱢᱤᱞ ᱧᱮᱞᱛᱮ, ᱡᱚᱱᱰᱨᱟ ᱮᱨ ᱦᱩᱭᱱᱟ᱾
ᱚ, ᱟᱯᱮ ᱥᱮᱱ ᱫᱚ ᱛᱟᱦᱚᱞᱮ ᱡᱚᱱᱰᱨᱟ ᱦᱟᱸᱜ ᱠᱚ ᱮᱨᱮᱜ ᱠᱟᱱ ᱜᱮᱭᱟ ᱦᱮᱻ?
ᱦᱮᱸ, ᱢᱤᱫ ᱫᱷᱟᱣ ᱫᱚ ᱦᱩᱭᱱᱟ ᱡᱚᱸᱰᱨᱟ ᱟᱫᱚ ᱱᱚᱣᱟ ᱟᱨᱚ ᱠᱚ ᱮᱨ ᱠᱟᱜ ᱫᱚᱬᱦᱟ᱾
ᱡᱚᱸᱚᱱᱰᱨᱟ ᱫᱚ ᱦᱟᱸᱜ ᱛᱮᱦᱧ ᱜᱟᱯᱟ ᱛᱟᱞᱮ ᱚᱱᱟ ᱫᱚ ᱦᱟᱸᱜ ᱡᱚᱢ ᱧᱩ ᱥᱟᱶ ᱥᱟᱶᱛᱮ ᱚᱱᱟ ᱠᱚᱫᱚ ᱟᱹᱠᱷᱨᱤᱧ ᱞᱟᱹᱜᱤᱫ ᱯᱮ ᱨᱚᱦᱚᱭᱮᱫᱟ ᱥᱮ ᱡᱚᱢ
ᱵᱟ ᱟᱠᱷᱨᱤᱧ ᱟᱠᱷᱨᱤᱧ ᱟᱠᱷᱨᱤᱧ ᱞᱟᱹᱜᱤᱫ ᱫᱚ ᱢᱟᱲᱟᱝ ᱠᱚ ᱮᱨ ᱞᱮᱫ-ᱟ ᱚᱱᱟ ᱫᱚ ᱟᱠᱠᱷᱨᱤᱧ ᱞᱟᱹᱜᱤᱫ, ᱱᱤᱛᱝ ᱫᱚ ᱡᱟᱦᱟᱸ ᱠᱚ ᱮᱨ ᱫᱟ ᱚᱱᱟ ᱫᱚ ᱚᱲᱟᱜ ᱨᱮ ᱡᱚᱢ ᱞᱟᱹᱜᱤᱫ, ᱵᱟᱲᱜᱮ ᱠᱚᱨᱮ ᱯᱷᱟᱸᱠᱟ ᱦᱮᱱᱟᱜᱼᱟ ᱟᱫᱚ ᱚᱱᱟ ᱮᱨ ᱜᱤᱰᱤ ᱠᱟᱜ ᱦᱩᱭᱩᱜ ᱠᱟᱱᱟ, ᱦᱩᱸ᱾
ᱪᱟᱥ ᱨᱮ ᱪᱮᱫ ᱞᱮᱠᱟ ᱟᱨᱠᱤ ᱦᱟᱸᱜ ᱤᱭᱟᱹ ᱢᱮᱱᱟᱜᱼᱟ ᱪᱮᱫ ᱠᱚ ᱢᱮᱱᱟᱜᱼᱟ᱾ ᱟᱹᱰᱤ ᱜᱮ ᱠᱷᱟᱴᱟᱣ ᱜᱮᱭᱟ ᱥᱮ ᱪᱮᱫ ᱞᱮᱠᱟ ᱥᱮ ᱟᱹᱰᱤ ᱤᱭᱟᱹ ᱜᱮᱭᱟ ᱟᱞᱜᱟ ᱜᱮᱭᱟ?
ᱠᱷᱟᱴᱟᱣ ᱫᱚ ᱚᱱᱠᱟ ᱫᱚ ᱵᱟᱹᱱᱩᱜᱼᱟ ᱡᱟᱦᱟᱸ ᱮᱴᱟᱜ ᱮᱴᱟᱜ ᱤᱭᱟᱹ ᱠᱚᱨᱮ ᱦᱮᱱᱟᱜᱼᱟ, ᱠᱷᱟᱴᱟᱣ ᱫᱚ ᱦᱮᱸ ᱥᱤ ᱵᱟᱲᱟ ᱠᱮᱫᱟᱢ ᱫᱤᱭᱮ ᱮᱨ ᱥᱩᱚᱢᱚᱭ ᱟᱨ ᱚᱱᱮ ᱯᱩ ᱥᱚᱢᱚᱭ ᱡᱟ ᱠᱷᱟ ᱴᱟ ᱜᱟᱱᱚᱜ-ᱟ ᱚᱱᱟ ᱡᱮᱢᱚᱱ
ᱩᱢ᱾
ᱯᱩᱭ ᱦᱩᱭᱩᱜ-ᱟ ᱩᱱᱜᱮ ᱫᱚᱢᱮ ᱜᱷᱟᱸᱥ ᱠᱚ ᱦᱩᱭᱩᱜ-ᱟ ᱛᱚ, ᱚᱱᱟ ᱠᱚᱮᱜ᱾ ᱦᱳᱭ ᱤᱱᱟᱹ ᱠᱷᱟᱴᱟᱞᱮ ᱫᱚ ᱵᱟᱠᱷᱟᱱ ᱫᱚ ᱚᱱᱠᱟ ᱠᱷᱟᱴᱟᱞᱮ ᱫᱚ ᱵᱟᱹᱱᱩᱜ-ᱟ, ᱮᱴᱟᱜ ᱠᱟᱹᱢᱤ ᱞᱮᱠᱟ ᱫᱚ᱾
ᱦᱩᱢ, ᱚᱱᱠᱟᱱ᱾
ᱛᱚᱱ ᱦᱚᱸ ᱵᱟᱝ ᱦᱩᱭᱩᱜᱼᱟ ᱱᱚᱣᱟ ᱫᱚ᱾
ᱟᱫᱚ ᱛᱟᱦᱚᱞᱮ ᱦᱟᱸᱜ ᱚᱱᱟ ᱜᱟᱹᱭ ᱰᱟᱝᱨᱟ ᱢᱤᱦᱩ ᱢᱮ ᱚᱢ ᱠᱚᱫᱚ ᱵᱟᱝᱠᱚ ᱡᱚᱢᱟ ᱥᱮ ᱪᱮᱫᱮ ᱞᱮᱠᱟ ᱚᱱᱟ ᱫᱚ ᱦᱟᱸᱜ? ᱥᱮ?
ᱚᱱᱟ ᱤᱭᱟᱹ ᱛᱮᱫ ᱫᱚᱠᱚ ᱡᱚᱢᱟ ᱚᱱᱟ ᱠᱷᱟᱰᱟ ᱠᱚᱫᱚ᱾
ᱚᱸ
ᱚᱱᱟ ᱫᱚ ᱚᱱᱮ ᱞᱩᱵᱩᱜ ᱥᱟᱞᱟᱜ ᱜᱷᱟᱴᱟ ᱢᱮᱥᱟ ᱠᱚ ᱦᱩᱭᱩᱜᱼᱟ᱾ ᱵᱟᱠᱷᱟᱱ ᱮᱠᱷᱮᱱ ᱦᱚᱸᱠᱚ ᱡᱚᱢ ᱜᱮᱭᱟ᱾
ᱦᱸ ᱦᱸ ᱵᱟᱠᱷᱟᱱ ᱚᱱᱟ ᱚᱱᱠᱟᱱᱟᱜ ᱢᱟ ᱟᱹᱰᱤ ᱤᱭᱟᱹ ᱜᱮᱭᱟ ᱩᱯᱚᱠᱟᱨᱮ ᱜᱮᱭᱟ᱾ ᱟᱹᱰᱤ ᱥᱚᱵᱩᱡᱽ ᱜᱮᱭᱟ ᱥᱮ ᱟᱫᱚ ᱦᱟᱸᱜ᱾ ᱚᱱᱟ ᱡᱚᱱᱰᱨᱟ ᱫᱚ ᱦᱟᱸᱜ ᱛᱚᱞᱚ ᱥᱮᱫ ᱛᱟᱦᱮᱱᱟ᱾ ᱚᱱᱟ ᱢᱟᱛᱚ ᱵᱟᱝ ᱠᱚ ᱡᱚᱢᱮᱫᱟ᱾ ᱫᱟᱨᱮ ᱠᱚᱫᱚ ᱠᱚ ᱡᱚᱢ ᱜᱮᱭᱟ ᱦᱮᱸ᱾
ᱦᱮᱸ ᱟᱫᱚ ᱟᱞᱮ ᱫᱚ ᱚᱱᱮ ᱡᱚᱱᱰᱨᱟ ᱦᱩᱭᱩᱜᱼᱟ ᱟᱨ ᱵᱟᱝ ᱦᱩᱭᱩᱜᱼᱟ᱾ ᱡᱟᱦᱟᱸ ᱜᱷᱟᱥ ᱦᱩᱭᱩᱜ ᱚᱱᱟ ᱜᱷᱟᱥ ᱜᱮᱞᱮ ᱤᱨ ᱟᱹᱜᱩᱭᱟ ᱚᱱᱮ ᱟᱞᱮᱨᱮᱱ ᱫᱚ ᱦᱮᱱᱟᱜ ᱠᱚᱣᱟ ᱠᱟᱹᱴᱤᱡ ᱰᱷᱮᱨ ᱡᱟᱹᱥᱛᱤ ᱧᱚᱜ ᱜᱮ ᱠᱟᱲᱟ ᱵᱷᱤᱨᱤ ᱠᱚ ᱩᱱᱠᱩ ᱠᱷᱟᱣᱟᱣ ᱞᱟᱹᱜᱤᱫ ᱦᱚᱸ ᱚᱱᱟ ᱜᱷᱟᱸᱥ ᱞᱟᱹᱜᱤᱫ ᱮ ᱜᱤᱰᱤ ᱠᱟᱜ ᱦᱩᱭᱩᱜ ᱠᱟᱱᱟ ᱯᱷᱟᱸᱠᱟ ᱯᱷᱟᱸᱠᱟ ᱢᱟᱜ ᱤᱭᱟᱹ ᱨᱮ ᱠᱷᱮᱛ ᱠᱚᱨᱮ
ᱱᱚ ᱠᱟᱱ ᱜᱮ ᱦᱟᱸᱜ ᱛᱟᱦᱮ ᱥᱟᱸᱜᱮ ᱡᱟᱦᱟᱸᱭ ᱦᱮᱱᱟᱜ ᱠᱚᱛᱟᱯᱮᱭᱟ ᱜᱟᱹᱭ ᱰᱟᱝᱨᱟ ᱢᱤᱦᱩ ᱢᱮᱨᱚᱢ ᱠᱚᱦᱟᱸᱜ ᱢᱮᱱᱮᱫᱟ ᱥᱟᱸᱜᱮ ᱜᱮᱭᱟ ᱠᱚ ᱛᱟᱦᱚᱞᱮ ᱦᱟᱸᱜ ᱩᱱᱠᱩ ᱢᱟ ᱧᱮᱞ ᱡᱚᱜ ᱡᱚᱛᱚᱱ ᱢᱟ ᱦᱩᱭᱩᱜ ᱠᱟᱱ ᱜᱮ ᱤᱱᱟᱹ ᱥᱟᱶᱛᱮ ᱡᱟᱦᱟᱸ ᱪᱮᱫ ᱞᱮᱠᱟ ᱵᱷᱟᱵ ᱛᱮᱠᱚ ᱠᱚᱨᱟᱣ ᱦᱚᱪᱚᱭᱮᱫ ᱠᱚᱣᱟ ᱮᱢᱱᱤ ᱜᱮᱫ ᱜᱷᱟᱸᱥ ᱠᱚ ᱤᱨ ᱦᱩᱭᱩᱜ ᱠᱟᱱᱟ ᱥᱮ ᱜᱩᱯᱤ ᱠᱟᱛᱮᱫ ᱡᱚᱢ ᱧᱩᱭᱮᱫᱟ
ᱤᱭᱟᱹᱮ ᱠᱟᱲ ᱠᱚ ᱞᱟᱹᱜᱤᱫ ᱫᱚ ᱜᱷᱟᱥ ᱤᱨ ᱦᱩᱭᱩᱜ ᱠᱟᱱᱟ ᱟᱨ ᱟᱨ ᱜᱩᱯᱤ ᱦᱚᱸ ᱤᱫᱤ ᱞᱟᱜᱟᱜ ᱠᱟᱱᱟ ᱥᱮᱛᱟᱜ ᱟᱹᱩᱵ ᱵᱟᱨ ᱫᱷᱟᱣ ᱟᱨ ᱢᱮᱨᱚᱢ ᱦᱚᱸ ᱵᱟᱨ
ᱚᱱᱟ ᱠᱷᱟᱱ ᱜᱮ ᱱᱤᱭᱟᱹ ᱦᱚᱸ ᱟᱹᱰᱤ ᱱᱟᱯᱟᱭ ᱠᱟᱛᱷᱟ ᱠᱟᱱᱟ ᱟᱹᱰᱤ ᱵᱷᱟᱹᱜᱤ ᱡᱮᱦᱮᱛᱩ ᱦᱟᱸᱜ ᱱᱤᱛᱚᱜ ᱟᱵᱚ ᱯᱟᱹᱦᱤᱞ ᱠᱷᱚᱱ ᱜᱮ ᱦᱟᱸᱜ ᱢᱤᱦᱩ ᱢᱮᱨᱚᱢ ᱜᱟᱹᱭᱼ ᱰᱟᱝᱨᱟ ᱵᱚᱱ ᱟᱹᱥᱩᱞᱮᱫ ᱠᱚᱜᱮᱭᱟ ᱢᱮᱱᱠᱷᱟᱱ ᱟᱹᱰᱤ ᱠᱚᱢ ᱦᱚᱲ ᱜᱮ ᱱᱤᱭᱟᱹ ᱫᱚ ᱟᱨᱠᱤ ᱮᱸ ᱥᱟᱸᱜᱮ ᱱᱤᱛᱚᱜ ᱱᱤᱛᱚᱜ ᱡᱩᱜᱽ ᱨᱮᱦᱟᱸᱜ ᱥᱟᱸᱜᱮ ᱜᱟᱹᱭ ᱰᱟᱝᱨᱟ ᱢᱮᱱᱟᱜ ᱠᱚᱣᱟᱸᱜ ᱦᱟᱸᱜ ᱟᱠᱚ ᱚᱲᱟᱜ ᱨᱮ
ᱦᱮᱸ ᱦᱮᱸ ᱱᱩᱠᱩ ᱦᱚᱸ ᱥᱚᱢᱚᱭ ᱥᱚᱢᱚᱭ ᱠᱷᱟᱣᱟ ᱮᱢ
ᱵᱟᱠᱷᱟᱱ ᱢᱮᱱᱟᱜ ᱫᱚ ᱢᱮᱱᱟᱜ ᱠᱚᱜᱮ ᱦᱟᱸᱜ ᱢᱤᱫ ᱵᱟᱨ ᱢᱮᱱᱟᱜ ᱠᱚᱣᱟ ᱦᱚᱭᱛᱳ ᱢᱤᱫ ᱴᱮᱱ ᱚᱲᱟᱜ ᱨᱮ ᱵᱟᱨᱭᱟ ᱛᱷᱮᱠᱮ ᱯᱮᱭᱟ ᱢᱮᱱᱟᱜ ᱠᱚᱣᱟ ᱦᱟᱸᱜ ᱚᱱᱠᱟ ᱜᱮ ᱢᱮᱱᱟᱜ ᱠᱚᱣᱟ ᱟᱫᱚ ᱦᱩᱸ ᱦᱩᱸ ᱥᱤᱭᱚᱜ ᱵᱟᱝᱞ ᱤᱦᱟᱹ ᱢᱤᱫ ᱴᱟᱝ ᱡᱮᱦᱮᱛᱩ ᱚᱲᱟᱜ ᱨᱮ ᱜᱟᱹᱭ ᱰᱟᱝᱨᱟ ᱠᱚ ᱛᱟᱦᱮᱱ ᱠᱷᱟᱱ ᱵᱷᱟᱜᱤ ᱵᱩᱡᱟᱹᱜ ᱥᱮ ᱢᱤᱫ ᱴᱟᱝ ᱵᱷᱟᱜᱮ ᱞᱚᱠᱠᱷᱚᱱ ᱠᱟᱱᱟ ᱩᱱ ᱠᱚ ᱫᱚᱦᱚ ᱞᱮᱠᱷᱟᱱ ᱚᱲᱟᱜ ᱠᱚᱦᱚᱸ ᱴᱷᱤᱠ ᱛᱟᱦᱮᱱᱟ ᱤᱱᱠᱟᱹ ᱵᱷᱟᱵ ᱛᱮᱠᱚ ᱫᱚᱦᱚ ᱟᱠᱟᱫ ᱠᱚᱣᱟ ᱟᱯᱮ ᱫᱚ ᱦᱟᱸᱜ ᱡᱟᱦᱟᱸ ᱪᱷᱟᱹᱱᱤ ᱠᱚᱯᱮ ᱜᱮᱫ ᱮᱫᱟ ᱥᱮ ᱪᱮᱫ ᱞᱮᱠᱟ ᱚᱱᱟ ᱫᱚ ᱦᱟᱸᱜ
ᱦᱮᱸ ᱦᱮᱸ ᱪᱷᱟᱹᱱᱤ ᱞᱮ ᱜᱮᱫ ᱟᱠᱚᱣᱟ ᱟᱨ ᱚᱱᱟ ᱮᱠᱷᱮᱱᱟᱜ ᱦᱚᱞᱮ ᱮᱢᱟ ᱠᱚ ᱚᱱᱠᱟ ᱵᱟ ᱠᱷᱟᱱ ᱫᱚ ᱚᱱᱮ ᱞᱩᱵᱩᱜ ᱥᱟᱞᱟᱜ ᱚᱱᱮ ᱤᱭᱟᱹ ᱠᱟᱛᱮᱫ ᱠᱟᱹᱴᱤᱡ ᱦᱮᱸᱰᱮᱡ ᱠᱟᱛᱮᱫ
ᱚ ᱞᱩᱵᱩᱜ ᱦᱚᱠᱚ ᱡᱚᱢ ᱤᱭᱟᱹ ᱦᱮᱰᱮᱡ ᱠᱟᱛᱮᱫ ᱠᱚ ᱡᱚᱢ ᱜᱮᱭᱟ
ᱦᱮᱸ ᱡᱚᱢ ᱜᱮᱭᱟ ᱩᱱᱠᱩ ᱰᱟᱝᱨᱤ ᱠᱟᱰᱟ ᱫᱚ ᱢᱮᱨᱚᱢ ᱫᱚ ᱮᱢᱱᱤ ᱜᱷᱟᱥ ᱜᱷᱟᱸᱥᱫᱚ ᱵᱟᱝ ᱚᱱᱟ ᱯᱟᱞᱦᱟ ᱜᱮ ᱟᱜᱩ ᱦᱩᱭᱩᱜᱼᱟ ᱡᱟᱦᱟᱸᱥᱮᱫ ᱵᱟᱹᱫᱽ ᱵᱟᱹᱭᱦᱟᱹᱲ ᱥᱮᱫ ᱪᱟᱞᱟᱣ ᱞᱮᱱᱠᱷᱟᱱ ᱩᱱᱠᱩ ᱞᱟᱹᱜᱤᱫ ᱠᱟᱹᱴᱤᱜ
ᱦᱮᱸ ᱛᱟᱦᱚᱞᱮ ᱩᱱᱠᱩ ᱦᱚᱸ ᱩᱱᱠᱩ ᱜᱟᱹᱭ ᱰᱟᱝᱨᱟ ᱪᱷᱟᱹᱱᱤ ᱜᱮᱫ ᱢᱟ ᱟᱹᱰᱤ ᱜᱷᱟᱹᱲᱤᱡ ᱴᱟᱹ ᱛᱟᱭᱤᱢ ᱠᱚ ᱞᱟᱜᱼᱟ ᱥᱚᱢᱳᱭ ᱠᱚ ᱞᱟᱜᱼᱟ ᱦᱟᱸᱜ ᱩᱱᱠᱩ ᱫᱚ
ᱦᱮᱸ ᱞᱟᱜᱟᱜ ᱜᱮᱭᱟ ᱛᱚᱵᱮᱱ ᱪᱤᱠᱟᱹᱭᱟ ᱵᱟᱝ ᱵᱟᱝ ᱪᱤᱠᱟᱹᱭᱟ ᱟᱹᱥᱩᱞ ᱟᱠᱟᱫ ᱠᱚ ᱨᱮᱫ ᱫᱚ ᱴᱟᱭᱤᱢ ᱮᱢ ᱠᱟᱛᱮᱜ ᱠᱷᱟᱣᱟᱣ ᱠᱚᱜᱮ ᱞᱟᱜᱟᱜᱼᱟ
ᱵᱟᱠᱷᱟᱱ ᱦᱟᱸᱜ ᱟᱞᱮ ᱟᱛᱩ ᱨᱮᱦᱚ ᱢᱤᱫ ᱦᱚᱲ ᱢᱮᱱᱟᱭ ᱠᱟᱫᱮᱭᱟ ᱚᱱᱠᱟ ᱢᱮᱥᱤᱱ ᱦᱮᱱᱟᱜ ᱟᱠᱟᱫ ᱛᱟᱭᱟ ᱢᱤᱫ ᱴᱮᱱ ᱜᱟᱹᱰᱤ ᱨᱮ ᱯᱷᱤᱠᱥ ᱠᱟᱫᱟ ᱟᱫᱚ ᱩᱱᱤ ᱚᱱᱠᱟ ᱜᱮ ᱦᱟᱸᱜ ᱜᱚᱴᱟ ᱟᱹᱪᱩᱨᱚᱜᱼ ᱟᱭ ᱚᱱᱟ ᱜᱟᱹᱰᱤ ᱛᱮ ᱡᱟᱦᱟᱸ ᱥᱩᱨ ᱥᱩᱯᱩᱨ ᱡᱟᱦᱟᱸᱭ ᱠᱚ ᱢᱮᱱᱟᱜ ᱠᱟᱜ ᱠᱚᱣᱟ ᱰᱟᱝᱨᱟ ᱜᱟᱹᱭ ᱰᱟᱝᱨᱟ ᱠᱚ ᱡᱟᱦᱟᱸᱭ ᱥᱟᱸᱜᱮ ᱜᱮᱛᱟ ᱠᱚᱣᱟ ᱠᱚ ᱩᱱᱠᱩ ᱚᱲᱟᱜ ᱪᱟᱞᱟᱣ ᱠᱟᱛᱮ ᱡᱟᱦᱟᱸᱭ ᱜᱮᱫ ᱦᱚᱴᱚ ᱠᱟᱛᱟ ᱠᱚᱣᱟ ᱪᱷᱟᱹᱱᱤ ᱠᱚ ᱥᱮ ᱡᱟᱦᱟᱱᱟᱜ ᱜᱮ ᱦᱳᱭᱛᱚ ᱢᱤᱫ ᱥᱚᱯᱛᱟᱦᱚ ᱨᱮᱭᱟᱜ ᱥᱮ ᱯᱟᱸᱪ ᱫᱤᱱ ᱨᱮᱭᱟᱜ ᱚᱱᱠᱟᱭ ᱜᱮᱫ ᱦᱚᱴᱚ ᱠᱟᱫᱟ ᱢᱤᱫ ᱫᱷᱟᱣ ᱨᱮᱜᱮ ᱨᱮᱸᱜᱮ ᱧᱚᱜ ᱟᱫᱚ ᱚᱱᱠᱟ ᱠᱟᱛᱮᱫ ᱛᱮᱦᱮ ᱢᱤᱫ ᱴᱮᱱ ᱩᱯᱟᱹᱭ ᱛᱮ ᱠᱟᱹᱣᱰᱤ ᱩᱯᱟᱨᱡᱚᱱ ᱨᱮᱭᱟᱜ ᱥᱮ ᱢᱤᱫ ᱴᱟᱠᱟ ᱯᱚᱭᱥᱟ ᱤᱱᱠᱟᱢ ᱨᱮᱭᱟᱜ ᱢᱤᱫ ᱴᱮᱱ ᱚᱱᱟᱭ ᱵᱮᱱᱟᱣ ᱟᱠᱟᱫ ᱜᱮᱭᱟ ᱥᱳᱨᱥ
ᱦᱮᱸ ᱦᱮᱸ
ᱵᱷᱟᱭ ᱜᱮ ᱯᱷᱳᱱᱮᱭᱟ ᱠᱚ ᱡᱮᱦᱮᱛᱩ ᱜᱟᱯᱟ ᱦᱤᱡᱩᱜ ᱢᱮ ᱚᱱᱠᱟ ᱵᱷᱟᱵᱛᱮ ᱪᱟᱞᱟᱜ-ᱟ ᱟᱫᱚ
ᱟᱫᱚ ᱟᱞᱮ ᱫᱚ ᱩᱱᱟᱹᱜ ᱫᱚ ᱵᱟᱞᱮ ᱜᱮᱫ ᱟᱠᱚᱣᱟ ᱟᱞᱮ ᱫᱚ ᱥᱮᱛᱟᱜ ᱟᱹᱭᱩᱵ ᱵᱟᱨ ᱫᱷᱟᱣ ᱞᱮ ᱟᱹᱛᱤᱧ ᱞᱮ ᱤᱫᱤ ᱠᱚᱣᱟ ᱥᱮ ᱟᱫᱚ
ᱦᱩᱸ ᱦᱩᱸ ᱟᱛᱤᱧ ᱞᱮᱠᱷᱟᱱ ᱦᱟᱸᱜ ᱦᱚᱭᱛᱚ ᱩᱱᱟᱹᱜ ᱵᱟᱝ ᱞᱮ ᱡᱚᱛᱟᱣᱟ ᱡᱟᱦᱟᱸᱭ ᱦᱚᱭᱛᱚ ᱵᱷᱟᱜᱤ ᱡᱚᱢ ᱧᱩ ᱚᱪᱚᱭᱮᱫ ᱠᱚᱣᱟ ᱛᱚᱣᱟ ᱛᱳᱣᱟ ᱞᱟᱹᱜᱤᱫ ᱩᱱ ᱫᱚ ᱦᱟᱸᱜ
ᱦᱮᱸ ᱦᱮᱸ ᱟᱞᱮᱨᱮᱱ ᱦᱚᱸ ᱵᱟᱨᱭᱟ ᱦᱮᱱᱟᱜ ᱠᱤᱱᱟᱹ ᱩᱱᱠᱤᱱ ᱠᱤᱱ ᱛᱚᱣᱟᱭ ᱟ ᱛᱟᱦᱚᱞᱮ ᱚᱱᱟ ᱦᱚᱸ ᱢᱤᱫᱴᱮᱱ ᱫᱚᱠᱟᱱ ᱞᱮ ᱤᱫᱤ ᱴᱚᱠᱟᱜᱼᱟ ᱟᱹᱠᱷᱨᱤᱧᱟᱞᱮ
ᱦᱩᱸ ᱦᱩᱸ ᱟᱫᱚ ᱚᱱᱟ ᱫᱚ ᱠᱟᱰᱟ. ᱠᱚ ᱠᱟᱰᱟ. ᱵᱤᱛᱠᱤᱞ ᱠᱟᱰᱟ. ᱢᱟᱜ ᱟᱹᱰᱤ ᱥᱟᱸᱜᱮ ᱠᱚ ᱛᱚᱣᱟᱭᱟ
ᱦᱮᱸ ᱦᱮᱸ ᱵᱤᱛᱠᱤᱞ ᱢᱮᱱᱟᱜ ᱠᱚᱛᱟᱞᱮᱭᱟ ᱦᱮᱸ
ᱟᱞᱮ ᱱᱤᱭᱟᱹ ᱠᱚᱨᱮ ᱦᱟᱸᱜ ᱧᱮᱞ ᱦᱩᱭ ᱠᱟᱱᱟ ᱡᱚᱠᱷᱚᱱ ᱴᱨᱮᱱ ᱛᱮ ᱦᱟᱸᱜ ᱪᱟᱞᱟᱜ ᱦᱩᱭᱩᱜᱼᱟ ᱱᱤᱭᱟᱹ ᱥᱩᱨ ᱢᱤᱫᱴ ᱢᱮᱱᱟᱜᱼᱟ ᱚᱸᱰᱮ ᱩᱱᱠᱩ ᱫᱚ ᱮᱴᱟᱜ ᱤᱭᱟᱹ ᱠᱟᱱᱟ ᱠᱚ ᱦᱟᱸᱜ ᱟᱫᱚ ᱩᱱᱠᱩ ᱥᱟᱸᱜᱮ ᱜᱟᱰᱟ ᱚᱱᱠᱟ ᱢᱮᱱᱟᱜ ᱠᱚᱛᱟ ᱠᱚᱣᱟ
ᱦᱮᱸ
ᱜᱮ ᱡᱚᱠᱷᱚᱱ ᱪᱟᱞᱟᱜ ᱦᱩᱭᱩᱜᱼᱟ ᱚᱱᱠᱟ ᱴᱨᱮᱱ ᱛᱮ ᱧᱮᱞ ᱦᱩᱭᱩᱜᱼᱟ ᱚᱸᱰᱮ ᱠᱚ ᱟᱹᱥᱩᱞᱞᱟ ᱟᱠᱟᱫ ᱠᱚᱣᱟ ᱟᱹᱰᱤ ᱢᱟᱨᱟᱝ ᱢᱮᱱᱟᱜ ᱟᱠᱟᱫ ᱚᱱᱠᱟ ᱜᱚᱰᱟ ᱜᱚᱲᱟ ᱚᱸᱰᱮ ᱢᱮᱱᱟᱜ ᱠᱚᱣᱟ, ᱥᱮᱛᱟᱜ, ᱟᱹᱩᱵ, ᱠᱚ ᱧᱮᱞ ᱠᱚᱣᱟ ᱱᱚᱸᱰᱮ ᱵᱮᱥ ᱠᱚ ᱫᱷᱩᱦᱚᱭᱮᱫ ᱠᱚᱣᱟ ᱠᱚ ᱥᱮ ᱤᱫᱤᱭᱮᱫ ᱠᱚᱣᱟ ᱠᱚ ᱡᱚᱢᱧᱩ ᱠᱚ ᱮᱢᱟ ᱠᱚᱣᱟ᱾
ᱦᱮᱸ᱾
ᱚᱱᱠᱟ ᱠᱟ ᱠᱟᱛᱮᱫ ᱜᱮ ᱦᱟᱸᱜ ᱴᱟᱠᱟ, ᱯᱚᱭᱥᱟ, ᱤᱱᱠᱟᱢ ᱠᱟ ᱠᱟᱛᱮᱫ ᱜᱷᱟᱷᱟᱨᱚᱸᱡᱽ ᱠᱚ ᱪᱟᱞᱟᱣᱮᱫᱟ᱾
ᱦᱮᱸ᱾
ᱵᱟᱠᱷᱟᱱ ᱛᱚᱣᱟ ᱫᱟᱢ ᱪᱮᱫ ᱞᱮᱠᱟ ᱛᱮᱦᱮᱧ ᱜᱟᱯᱟ ᱫᱚ ᱦᱟᱜ ᱚᱱᱠᱟ ᱫᱚ ᱟᱯᱮᱱᱟ ᱠᱚᱨᱮ ᱫᱚ᱾
ᱟᱞᱮ ᱫᱚ ᱚᱱᱮ ᱥᱮᱨ ᱦᱤᱥᱟᱹᱵ ᱠᱚ ᱤᱭᱟᱹᱭᱟ, ᱮ ᱱᱚᱰᱮ ᱥᱮᱨᱟ ᱦᱮᱱᱟᱜᱼᱟ᱾
ᱦᱚᱸ᱾ ᱚᱱᱟ ᱫᱚ ᱦᱟᱸᱜ ᱯᱨᱚᱛᱤ ᱫᱤᱱ ᱜᱮ ᱤᱫ ᱦᱚᱴᱚ ᱠᱟᱜ ᱦᱩᱭᱩᱜᱼᱟ᱾
ᱦᱮᱸ᱾ ᱯᱨᱚᱛᱤᱤᱫᱤᱱ ᱜᱮ ᱵ ᱤᱫᱤ ᱦᱚᱴᱚ ᱠᱟᱜ ᱦᱮ ᱯᱚᱨᱛᱤ ᱫᱤᱱ ᱜᱮ ᱯᱚᱨᱤ ᱵᱟᱝ ᱤᱫᱤ ᱦᱚᱴ ᱠᱟ. ᱝ ᱦᱩᱭᱩᱜᱼᱟ ᱚᱸᱰᱮ ᱢᱤᱫᱴᱮᱱ ᱟᱛᱳ ᱥᱩᱨ ᱨᱮ ᱢᱤᱫᱴᱟᱝ ᱫᱚᱠᱟᱱ ᱢᱮᱱᱟᱜᱼᱟᱸᱚᱰᱮ ᱜᱮᱞᱮ ᱤᱫᱤ ᱦᱚᱴᱠᱟᱜᱼᱟ᱾
ᱚᱸ ᱚᱱᱟ ᱦᱚᱸ ᱵᱷᱟᱜᱮ ᱠᱟᱛᱷᱟ ᱠᱟᱱ ᱜᱮᱭᱟ, ᱟᱨ ᱟᱞᱮ ᱱᱤᱭᱟᱹ ᱠᱚ ᱟᱵᱟᱨ ᱦᱟᱸᱜ ᱚᱱᱛᱮᱟᱜ ᱴᱮᱥᱮᱱ ᱡᱚᱠᱷᱚᱱ ᱪᱟᱞᱟᱜᱣ ᱦᱩᱭᱩᱜᱼᱟ ᱢᱟᱡᱷᱮᱼᱢᱟᱡᱷᱮ ᱴᱨᱮᱱ ᱛᱮᱦᱜ ᱛᱚᱠᱷᱚᱱ ᱦᱚᱸᱧ ᱧᱮᱞ ᱠᱚᱣᱟ ᱚᱱᱠᱟ ᱥᱮᱛᱟᱜ ᱵᱮᱲᱟ ᱨᱮᱦᱟᱸᱜ ᱱᱩᱠᱩ ᱵᱮᱲᱟ ᱟᱹᱭᱩᱵ ᱵᱮᱲᱟ ᱫᱚ ᱠᱚᱢ ᱧᱚᱜ ᱜᱮ ᱥᱮᱛᱟᱜ ᱵᱮᱲᱟ ᱧᱮᱞ ᱠᱚ ᱟᱹᱰᱤ ᱥᱟᱸᱜᱮ ᱚᱱᱮ ᱛᱚᱣᱟ ᱨᱮᱭᱟᱜ ᱡᱟᱦᱟᱸ ᱠᱚ ᱢᱮᱛᱟᱜ ᱠᱟᱱᱟ, ᱪᱷᱮᱱᱟ ᱚᱱᱟ ᱠᱚ ᱤᱫᱤᱭᱟ ᱵᱟᱹᱛᱤᱛᱮ, ᱢᱟᱨᱟᱝ - ᱢᱟᱨᱟᱝ ᱵᱟᱹᱛᱤ ᱛᱮ ᱴᱨᱮᱹᱱ ᱛᱮᱠᱚᱜᱼᱟ ᱚᱱᱟ ᱥᱩᱨ, ᱥᱩᱯᱩᱨ ᱡᱟᱦᱟᱸ ᱵᱟᱡᱟᱨ ᱠᱚ ᱢᱮᱱᱟᱜ ᱠᱟᱫᱟ ᱚᱸᱰᱮ᱾
ᱦᱮᱸ᱾
ᱚᱱᱚᱠᱟ ᱧᱮᱞ ᱦᱩᱭᱩᱜᱼᱟ, ᱟᱫᱚ ᱤᱧ ᱫᱚ ᱦᱟᱸᱡᱟᱦᱟᱸᱭ ᱠᱚ ᱢᱚᱱᱮᱭᱫᱤᱧ ᱦᱚᱸ ᱢᱚᱱᱮ ᱢᱚᱱᱮᱛᱮ ᱡᱟᱦᱟᱸᱭ ᱠᱚ ᱦᱚᱭᱛᱳ ᱵᱷᱟᱜᱤ ᱦᱮᱱᱟᱜ ᱠᱚᱣᱟ ᱚᱱᱠᱟ ᱠᱟᱰᱟ ᱠᱚ, ᱰᱟᱝᱨᱟ ᱠᱚ, ᱜᱟᱹᱭ ᱠᱚ, ᱵᱷᱟᱜᱤ ᱩᱱᱠᱩ ᱫᱚ ᱦᱚᱭᱛᱚ ᱱᱚᱝᱠᱟ ᱠᱟᱛᱮᱫ ᱠᱚ ᱟᱹᱥᱩᱞᱚᱜ ᱠᱟᱱᱟ᱾
ᱟᱞᱮ ᱫᱚ ᱚᱱᱮ ᱪᱷᱮᱱᱟ ᱠᱚᱫᱚ ᱵᱟᱞᱮ ᱡᱩᱛᱼᱟ ᱟᱫᱚ ᱛᱚᱣᱟ ᱜᱮᱞᱮ ᱟᱠᱷᱨᱤᱧᱟ᱾
ᱟᱫᱚ ᱪᱷᱮᱱᱟ ᱨᱮᱱᱟᱜ ᱫᱟᱢ ᱫᱚ ᱢᱟᱱᱮ ᱵᱮᱥᱤ ᱧᱚᱜ ᱜᱮᱭᱟ ᱵᱟᱝ ᱛᱚᱭᱟ ᱠᱷᱚᱱ ᱫᱚ ᱦᱮᱸᱼ ᱦᱮᱸ ᱟᱫᱚ ᱛᱚᱣᱟ ᱪᱷᱱᱟ ᱪᱷᱟᱱᱟ ᱫᱚ ᱛᱟᱞᱟ ᱪᱮᱫ ᱞᱮᱠᱟ ᱵᱷᱟᱵᱽ ᱛᱮᱠᱚ ᱵᱮᱱᱟᱣᱼᱟ ᱩᱱᱟᱹᱜ ᱵᱟᱲᱟᱭ ᱢᱮᱱᱟᱜᱼᱟᱼᱼ ᱫᱚᱦᱚ ᱠᱟᱜᱼᱟ ᱠᱚ ᱥᱮ ᱪᱮᱫ ᱞᱮᱠᱟ?
ᱚᱱᱟ ᱫᱚ ᱚᱱᱮ ᱦᱮᱰᱮᱡ-ᱦᱮᱰᱮᱡ ᱛᱮ ᱡᱚᱠᱷᱚᱱ ᱦᱮᱰᱮᱡ ᱟᱠᱚ ᱥᱮ ᱟᱫᱚ ᱢᱟᱱᱮ ᱪᱷᱟᱞᱮ ᱞᱮᱠᱟ ᱤᱭᱟᱹᱜᱼᱟ᱾
ᱦᱚᱸ᱾
ᱚᱱᱟ ᱠᱚ ᱫᱚᱦᱚ ᱡᱟᱣᱨᱟ ᱠᱟᱜᱼᱟ᱾
ᱚ ᱚᱱᱟ ᱦᱮᱰᱮᱡ ᱦᱩᱭᱩᱜᱼᱟ?
ᱦᱩᱸ᱾
ᱚᱸ
ᱟᱞᱮ ᱦᱚᱸ ᱞᱟᱦᱟ ᱛᱮᱞᱮ ᱡᱩᱛ ᱵᱟᱲᱟᱭ ᱛᱟᱦᱮᱱᱟ ᱜᱷᱳᱚᱞ ᱠᱚᱞᱮ ᱡᱩᱛ ᱵᱟᱲᱟᱭᱮᱫ ᱛᱟᱦᱮᱸᱫ᱾
ᱚᱸ
ᱱᱮᱛᱟᱨ ᱫᱚ ᱚᱱᱟ ᱠᱚᱦᱚᱸ ᱧᱩ ᱵᱟᱝ ᱥᱟᱱᱟ ᱠᱟᱱᱟ᱾
ᱦᱩᱸ - ᱦᱩᱸ - ᱦᱩᱸ ᱵᱟᱠᱷᱟᱱ ᱫᱚᱠᱟᱱ ᱠᱚᱨᱮ ᱦᱟᱸᱜ ᱢᱤᱥᱴᱤ ᱫᱚᱠᱟᱱ ᱠᱚᱨᱮ ᱢᱟ ᱢᱩᱥᱠᱤᱞ ᱫᱚᱠᱟᱱ ᱠᱨᱮᱦᱟᱸᱜ ᱪᱮᱱᱟ ᱢᱟ ᱠᱚ ᱦᱟᱛᱟᱣᱮᱫ ᱠᱟᱱ ᱜᱮᱭᱟ, ᱦᱟᱸᱜ ᱪᱮ ᱨᱮᱭᱟᱜ ᱮᱢ ᱟᱭᱢᱟ ᱠᱤᱪᱷᱩ ᱵᱮᱱᱟᱜ ᱠᱟᱱᱟ ᱴᱤ ᱠᱚᱦᱚᱸ ᱥᱮ ᱮᱢᱱᱤ ᱮᱴᱟᱜ ᱷᱴ - ᱮᱴᱟᱜ ᱡᱤᱱᱤᱥ ᱠᱚᱦᱚᱸ ᱟᱫᱚ ᱚᱱᱟ ᱡᱟᱦᱟᱸᱭ ᱫᱚᱠᱟᱱ ᱨᱮ ᱚᱱᱠᱟ ᱟᱯᱮ ᱫᱚ ᱪᱮᱫ-ᱪᱮᱫ ᱫᱚᱠᱟᱱ ᱨᱮᱯᱮ ᱤᱫᱤ ᱦᱚᱴᱚ ᱠᱟᱜᱼᱟ ᱚᱱᱟ ᱮᱢᱱᱤ ᱚᱲᱟᱜ ᱫᱚᱠᱟᱱ ᱠᱟᱱᱟ, ᱥᱮ ᱪᱮᱫ ᱞᱮᱠᱟ ᱦᱟᱸᱜ?
ᱮᱢᱱᱤ ᱢᱟᱱᱮᱤ ᱭᱟᱹ ᱵᱟᱡᱟᱨ ᱫᱚ ᱵᱟᱡᱟᱨ ᱥᱟᱭᱤᱰ ᱨᱮᱜᱮ ᱫᱚᱠᱟᱱ ᱠᱟᱱᱟ ᱢᱤᱥᱴᱤ ᱫᱚᱠᱟᱱ ᱠᱚ ᱠᱟᱱ ᱜᱮᱭᱟ᱾
ᱚ ᱦᱮᱸ᱾ ᱦᱮᱸ ᱢᱤᱥᱴᱤ ᱫᱚᱠᱟᱱ ᱢᱟ ᱡᱟᱹᱛᱤ ᱠᱟᱱ ᱜᱮᱭᱟ᱾
ᱟᱨ ᱪᱟ ᱠᱚᱠᱚ ᱛ ᱡᱩᱛ ᱵᱟᱲᱟᱭᱟ ᱚᱱᱟᱼᱼ
ᱪᱟ ᱛ ᱛᱮᱦᱤᱧ ᱜᱟᱯᱟ ᱪᱟ ᱠᱚ ᱵᱮᱱᱟᱣ ᱮᱫᱟ ᱫᱚᱠᱟᱱ ᱨᱮᱦᱚᱸ ᱪᱟ ᱵᱮᱜᱚᱨ ᱢᱟ ᱦᱟᱸᱜ ᱛᱚᱣᱟ ᱵᱮᱜᱚᱨ ᱢᱟ ᱪᱟ ᱵᱟᱠᱚ ᱵᱮᱱᱟᱣ ᱟᱱᱟᱜ ᱛᱮᱦᱮᱧ ᱜᱟᱯᱟ ᱢᱟ, ᱵᱟᱡᱟᱨ ᱨᱮ ᱚᱱᱮ ᱚᱱᱠᱟ ᱛᱟᱦᱚᱞᱮ ᱤᱫᱤ ᱤᱫᱤ ᱟᱹᱜᱩ ᱫᱚ ᱛᱟᱦᱚᱞᱮ ᱦᱜ ᱚᱠᱚᱭ ᱟᱢᱜᱮ ᱦᱮᱜ ᱥᱮ ᱚᱠᱚᱭ ᱠᱚ ᱠᱚᱭ ᱠᱚᱨᱟᱣ ᱫᱟ᱾
ᱵᱟᱝ ᱵᱟᱝ ᱤᱧ ᱫᱚ ᱡᱮᱢᱚᱱ ᱡᱟᱦᱟᱸ ᱫᱚ ᱡᱟᱦᱟᱸᱭ ᱞᱮᱠᱟ ᱥᱚᱢᱚᱭᱼᱟ ᱵᱟᱵᱟᱭ ᱛᱟᱦᱮᱱ ᱠᱷᱟ ᱵᱟᱵᱟ ᱤᱧ ᱛᱟᱦᱮᱱ ᱜᱮᱤᱭᱟᱹᱧᱟᱱ ᱫᱟᱫᱩ ᱦᱮᱱᱟᱭᱼᱟ, ᱫᱟᱫᱩ ᱤᱫᱤ ᱦᱩᱭᱩᱜᱟ᱾
ᱦᱩᱸ - ᱦᱩᱸ ᱱᱤᱛᱚᱜ ᱦᱟᱸᱜ ᱡᱚᱛᱚ ᱦᱚᱲ ᱚᱱᱟ ᱠᱚ ᱵᱟᱢ ᱥᱮᱬᱟ ᱞᱮᱠᱷᱟᱡ ᱠᱟᱹᱢᱤ ᱠᱚ ᱦᱚᱸ ᱵᱟᱝ ᱜᱟᱱᱚᱜᱼᱟ ᱟᱨ ᱛᱤᱱᱟᱹᱜ ᱫᱤᱱ ᱠᱚ ᱛᱟᱦᱮᱸᱱᱟ
ᱦᱳᱭ᱾
ᱵᱟᱝ ᱢᱤᱫ ᱫᱤᱱ ᱦᱤᱞᱳᱜ ᱱᱤᱡᱮ ᱦᱚᱸ ᱠᱚᱨᱟᱣ ᱦᱩᱭᱩᱜᱼᱟ᱾
ᱦᱮᱸ᱾
ᱡᱚᱠᱷᱚᱱ ᱠᱚ ᱛᱟᱦᱮᱸᱱᱟ ᱩᱱ ᱚᱠᱛᱚ ᱨᱮᱜᱮ ᱥᱮᱬᱟ ᱠᱟᱜ ᱱᱟᱠᱷᱟᱱ ᱵᱷᱟᱜᱤ ᱦᱩᱭᱩᱜᱼᱟ᱾ ᱛᱟᱭᱚᱢ ᱛᱮ ᱦᱟᱸᱜ ᱟᱢ ᱜᱮᱢ ᱮᱴᱠᱮᱴᱚᱬᱮᱜᱼᱟ ᱦᱩᱸ᱾
ᱛᱟᱯᱚᱨ ᱟᱯᱷᱚᱨ ᱠᱚᱫᱚᱯᱮ ᱜᱤᱰᱤ ᱠᱮᱫᱟ ᱥᱮ ᱟᱣᱨᱤ?
ᱵᱟᱝ ᱵᱟᱝ ᱱᱤᱭᱟᱹ ᱠᱚᱨᱮ ᱫᱚ ᱦᱟᱸᱜ ᱟᱹᱣᱨᱤ ᱦᱚᱸᱜ-ᱚᱭ ᱠᱚ ᱞᱟᱜᱟᱣ ᱠᱟᱱ ᱜᱮᱭᱟ ᱦᱟᱸᱜ ᱢᱤᱫ ᱵᱟᱨ ᱟᱫᱚ ᱚᱱᱠᱟ ᱟᱯᱷᱚᱨ ᱫᱚ ᱦᱩᱭᱩᱜ ᱠᱟᱱ ᱜᱮᱭᱟ᱾ ᱟᱫᱚ ᱟᱞᱮ ᱱᱤᱭᱟᱹ ᱠᱚᱨᱮ ᱫᱚ ᱦᱟᱸᱜ ᱚᱱᱮ ᱫᱟᱜ ᱨᱮᱠᱚ ᱟᱯᱷᱚᱨ ᱛᱮᱦᱮᱸᱜ ᱠᱟᱹᱴᱤᱡ ᱠᱚ ᱞᱮᱴ ᱧᱚᱜ ᱟᱠᱟᱱᱟ᱾ ᱟᱯᱮ ᱚᱱᱟ ᱠᱚᱨᱮ ᱜᱮ ᱪᱮᱫ ᱞᱮᱠᱟ?
ᱟᱞᱮ ᱫᱚ ᱫᱷᱩᱲᱤ ᱞᱟᱹᱜᱤᱫ ᱞᱮ ᱟᱯᱷᱚᱨᱟ, ᱟᱫᱚ ᱵᱟᱹᱫᱽ ᱵᱟᱹᱭᱦᱟᱹᱲ ᱞᱟᱹᱜᱤᱫ ᱛᱮᱞᱮ ᱟᱯᱷᱚᱨ ᱠᱟᱜᱼᱟ ᱟᱫᱚ ᱫᱟᱜ ᱵᱟᱝ ᱦᱚᱛᱮᱸ ᱛᱮ ᱟᱫᱚ
ᱟᱨᱞᱮ ᱤᱭᱟᱹᱭᱟ ᱦᱟᱸᱜ ᱚᱱᱟ ᱵᱟᱹᱫᱽ ᱞᱟᱹᱜᱤᱫ ᱫᱚ᱾
ᱮᱸ᱾
ᱟᱯᱮᱥᱮᱫ ᱫᱟᱜ ᱞᱮᱠᱟᱱ ᱥᱩᱵᱤᱫᱟ ᱪᱮᱫ ᱞᱮᱠᱟ ᱦᱮᱱᱟᱜ ᱫᱟᱜ ᱨᱮᱱᱟᱜ ᱥᱩᱵᱤᱫᱷᱟ?
ᱫᱟᱜ ᱫᱚ ᱟᱞᱮ ᱥᱮᱱ ᱫᱚ ᱵᱷᱟᱜᱮ ᱥᱩᱵᱤᱫᱟ ᱢᱮᱱᱟᱜᱼᱟ, ᱪᱟᱥ ᱠᱚ ᱵᱷᱟᱜᱮ ᱦᱩᱭᱩᱜᱼᱟ᱾ ᱟᱫᱚ ᱮᱸᱜ ᱱᱤᱛᱚᱜ ᱫᱚ ᱦᱳᱲᱳ ᱜᱮ ᱦᱟᱸᱜ ᱠᱚ ᱪᱟᱥ ᱮᱫᱟ ᱚᱱᱠᱟ ᱤᱭᱟᱹ ᱛᱮ ᱫᱚ ᱵᱚᱨᱥᱟ ᱨᱮᱭᱟᱜ ᱫᱟᱜ ᱜᱚᱴᱟ ᱜᱮ ᱦᱟᱸᱜ ᱡᱟᱣᱨᱟᱜᱼᱟ, ᱮᱴᱟᱜ ᱪᱟᱥ ᱠᱚ ᱦᱚᱸ ᱥᱮᱨᱚᱠᱚᱢ ᱵᱟᱝ ᱜᱟᱱᱚᱜᱼᱟ, ᱟᱨ ᱪᱟᱥ ᱛᱚ ᱜᱷᱩᱴᱩ ᱧᱚᱜ ᱜᱮᱛᱟᱠᱚᱣᱟ ᱩᱱᱠᱩᱣᱟᱜ ᱟᱸ ᱵᱟᱹᱭᱦᱟᱹᱲ ᱠᱷᱮᱛ ᱠᱚ ᱥᱮ ᱰᱟᱹᱦᱤ ᱠᱚ ᱚᱱᱟ ᱠᱚᱫᱚ ᱦᱟᱸᱜ ᱮᱴᱟᱜ ᱠᱚ ᱪᱟᱥ ᱫᱟᱲᱮᱭᱟᱜ ᱠᱟᱱ ᱜᱮᱭᱟ ᱥᱚᱵᱽᱡᱤ ᱠᱚᱫᱚ᱾
ᱚᱸ ᱟᱨ ᱛᱤᱱ ᱫᱷᱟᱣ ᱯᱮ ᱨᱚᱦᱚᱭᱟ ᱟᱯᱮ ᱫᱚ ᱦᱩᱲᱩ?
ᱦᱩᱲᱩ ᱫᱚ ᱵᱟᱨ ᱫᱷᱟᱣ ᱨᱚᱦᱚᱭ ᱦᱩᱭᱩᱜ ᱠᱟᱱᱟ, ᱚᱸ ᱚᱱᱟ ᱨᱮ ᱟᱨ ᱤᱭᱮ ᱨᱮ᱾ ᱟᱫᱚ ᱚᱱᱟ ᱫᱷᱚᱨᱚᱢ ᱨᱮᱦᱟᱸᱜ ᱥᱤᱛᱩᱝ ᱨᱮᱫᱚ ᱩᱱᱟᱹᱜ ᱟᱸᱴ ᱫᱚ ᱡᱚᱛᱚ ᱦᱚᱲ ᱫᱚ ᱵᱟᱝᱠᱚ ᱨᱚᱦᱚᱭ ᱫᱟ, ᱟᱫᱚ ᱛᱚᱠᱷᱚᱱ ᱫᱚ ᱟᱹᱰᱤ ᱜᱟᱱ ᱦᱚᱲ ᱫᱚ ᱦᱟᱸᱜ ᱮᱴᱟᱜ ᱮᱴᱟᱜ ᱠᱚ ᱪᱟᱥ ᱮᱫᱟ, ᱮᱴᱟᱜ ᱮᱴᱟᱜ ᱡᱟ ᱥᱚᱥᱟᱢ ᱞᱟᱹᱭ ᱥᱮ ᱮᱴᱟᱜ ᱮᱴᱟᱜ ᱡᱟᱦᱟᱸ ᱛᱤᱱᱟᱹᱜ ᱥᱚᱵᱽᱡᱤ ᱠᱚ ᱢᱮᱱᱟᱜ ᱟᱠᱟᱫᱟ ᱠᱚ ᱪᱟᱥ ᱮᱫᱟ᱾
ᱟᱞᱮ ᱫᱚ ᱢᱤᱫ ᱫᱷᱟᱣ ᱜᱮᱞᱮ ᱨᱚᱦᱚᱭᱟ ᱚᱱᱟ ᱦᱚᱸ ᱥᱮᱨᱢᱟ ᱡᱟᱹᱨᱤᱡ ᱵᱮᱥᱴᱷᱤᱠ ᱦᱩᱭ ᱞᱮᱱᱠᱷᱟᱱ᱾ ᱟᱞᱮ ᱥᱮᱫ ᱫᱚ ᱫᱟᱜ ᱫᱚ ᱠᱟᱹᱴᱤᱡ ᱚᱵᱷᱟᱵ ᱧᱚᱜ ᱜᱮᱭᱟᱞᱮ᱾
ᱚᱸ ᱟᱨ ᱛᱟᱦᱚᱞᱮ ᱤᱭᱟᱹ ᱠᱚᱫᱚ ᱦᱟᱸᱜ ᱥᱤᱞᱳᱸᱠᱚ ᱥᱮ ᱥᱟᱢᱟᱨᱥᱟᱞ
ᱵᱟᱹᱱᱩᱜᱼᱟ ᱵᱟᱹᱱᱩᱜᱼᱟ ᱵᱟᱹᱱᱩᱜᱼᱟ ᱚᱱᱠᱟ ᱫᱚ ᱵᱟᱹᱱᱩᱜᱼᱟ, ᱟᱫᱚ ᱢᱤᱫ ᱫᱷᱟᱣ ᱜᱮ ᱨᱚᱦᱚᱭ ᱦᱚᱛᱮᱫ ᱛᱮ ᱩᱱᱟᱹᱜ ᱵᱟᱝᱠᱚ ᱥᱮᱱᱚᱜᱼᱟ ᱟᱫᱚ ᱤᱭᱟᱹ ᱠᱚᱣᱟᱜ ᱦᱮᱱᱟᱜ ᱛᱟᱠᱚᱣᱟ ᱩᱱᱠᱩ ᱪᱷᱟᱛᱤᱠ ᱡᱟᱹᱛᱤ ᱠᱚᱣᱟᱜ ᱩᱱᱠᱩ ᱫᱚ ᱚᱱᱮ ᱥᱚᱥᱟ ᱠᱚ, ᱛᱩᱨᱢᱩᱡᱽ ᱠᱚ ᱠᱚ ᱨᱚᱦᱚᱭᱟ᱾
ᱟᱫᱚ ᱚᱱᱟ ᱢᱟ ᱥᱟᱸᱜᱮ ᱟᱹᱰᱤ ᱜᱮ ᱟᱹᱰᱤ ᱠᱟᱛᱮᱫ ᱫᱟᱢᱚᱜ ᱟᱛᱚ ᱚᱱᱟ ᱥᱚᱥᱟ ᱠᱚᱢᱟ ᱩᱱ ᱚᱠᱛᱚ ᱢᱟ ᱥᱤᱛᱩᱝ ᱫᱤᱱ ᱨᱮᱢᱟ, ᱟᱞᱮ ᱱᱤᱭᱟᱹ ᱠᱚᱨᱮ ᱦᱚᱸᱠᱚ ᱨᱚᱦᱚᱭ ᱜᱮᱭᱟ ᱜᱟᱹᱰᱤ ᱦᱤᱡᱩᱜᱼᱟ ᱚᱸᱰᱮ ᱫᱚ ᱤᱫᱤ ᱞᱟᱹᱜᱤᱫ ᱛᱮ ᱚᱱᱟ
ᱦᱮᱸ ᱱᱚᱝᱠᱟ ᱜᱟᱹᱰᱤ ᱜᱟᱹᱰᱤ ᱠᱚ ᱞᱳᱰ ᱠᱟᱛᱮ ᱠᱚ ᱤᱫᱤᱭᱟ᱾
ᱦᱩᱸ ᱦᱩᱸ, ᱟ ᱱᱚᱜ-ᱚᱭ ᱛᱚ ᱱᱤᱭᱟᱹ ᱵᱚᱪᱷᱚᱨ ᱜᱟᱱ ᱟᱞᱮ ᱢᱟᱴᱷ ᱜᱚᱴᱟ ᱜᱮᱠᱚ ᱨᱚᱦᱚᱭ ᱠᱟᱫ ᱛᱟᱦᱮᱱᱟ ᱥᱚᱥᱟ, ᱟᱫᱚ ᱥᱮᱛᱟᱜ ᱟᱹᱭᱩᱵ ᱦᱚᱲ ᱫᱚᱢ ᱧᱟᱢ ᱠᱚᱜᱮ ᱦᱟᱸᱜ ᱩᱱᱠᱩ ᱜᱚᱫ ᱮᱫᱟᱠᱚ ᱥᱚᱥᱟ ᱠᱚ ᱤᱫᱤ ᱤᱫᱤ ᱦᱚᱴᱚ ᱠᱟᱜ ᱠᱟᱱᱟ᱾ ᱵᱷᱟᱜᱤ ᱜᱮᱠᱚ ᱪᱟᱥᱮᱫ ᱛᱟᱦᱮᱸᱱᱟ᱾ ᱪᱟᱥᱵᱟᱥ ᱫᱚ ᱦᱩᱭᱩᱜ ᱠᱟᱱ ᱜᱮᱭᱟ, ᱪᱟᱥᱮᱫ ᱠᱟᱱ ᱜᱮᱭᱟ ᱠᱚ ᱟᱫᱚ ᱩᱱᱠᱩ ᱫᱚ ᱪᱟᱥ ᱵᱟᱥ ᱠᱟᱛᱮᱫ ᱜᱮ ᱵᱷᱟᱜᱤ ᱚᱲᱟᱜ ᱫᱩᱣᱟᱹᱨ᱾
ᱦᱮᱸ ᱯᱩᱨᱟᱹ ᱮᱠᱫᱚᱢ ᱚᱲᱟᱜ ᱫᱩᱣᱟᱹᱨ ᱠᱚ ᱯᱟᱠᱟ ᱩᱛᱟᱹᱨ ᱠᱟᱫᱟ ᱠᱚ ᱦᱟᱸᱜ ᱪᱟᱥᱵᱟᱥ ᱛᱮᱜᱮ᱾ ᱜᱟᱹᱰᱤ ᱠᱚᱠᱚ ᱦᱟᱛᱟᱣ ᱩᱛᱟᱹᱨᱮᱜ-ᱟ᱾
ᱦᱩᱸ ᱦᱩᱸ, ᱟᱫᱚ ᱦᱟᱸᱜ ᱮᱢᱱᱤ ᱦᱩᱲᱩ ᱠᱚᱢᱟ ᱩᱱᱟᱹᱜ ᱫᱟᱢ ᱵᱟᱹᱱᱩᱜᱼᱟ ᱢᱮᱱᱠᱷᱟᱱ ᱮᱴᱟᱜ ᱥᱚᱵᱽᱡᱤ ᱠᱚᱫᱚ ᱦᱟᱸᱜ ᱦᱚᱭᱛᱳ ᱫᱟᱢ ᱜᱮᱭᱟ ᱟᱫᱚ ᱦᱟᱸᱜ ᱚᱱᱮ ᱡᱟᱦᱟᱸᱭ ᱵᱟᱹᱜᱤ ᱪᱟᱥᱤ ᱠᱟᱱᱟᱭ ᱩᱱᱤ ᱫᱚ ᱵᱟᱲᱟᱭ ᱴᱷᱤᱠ ᱠᱟᱜᱼᱟ ᱪᱮᱫ ᱠᱚ ᱪᱟᱥ ᱜᱟᱱᱚᱜᱼᱟ ᱥᱮ ᱪᱮᱫ ᱠᱚ ᱪᱟᱥ ᱠᱟᱛᱮᱫ ᱵᱷᱟᱹᱜᱮ ᱤᱱᱠᱟᱢ ᱚᱸᱰᱮ ᱫᱚ ᱦᱟᱸᱜ ᱚᱱᱠᱟ ᱵᱷᱟᱵ ᱛᱮᱜᱮ ᱠᱚᱨᱟᱣᱮᱫᱟ ᱟᱨ ᱴᱟᱠᱟ ᱯᱚᱭᱥᱟᱭᱮᱫ ᱠᱟᱱ ᱜᱮᱭᱟ᱾
ᱦᱮᱸ᱾
ᱟᱫᱚ ᱟᱞᱮ ᱦᱚᱸ ᱱᱤᱭᱟᱹ ᱠᱚᱨᱮ ᱮᱴᱟᱜ ᱮᱴᱟᱜ ᱠᱚ ᱧᱮᱞ ᱧᱮᱞᱛᱮ ᱠᱟᱹᱴᱤᱡ ᱠᱚ ᱥᱮᱬᱟᱭᱮᱫᱟ ᱠᱚ, ᱪᱟᱥᱮᱫ ᱠᱟᱱ ᱜᱮᱭᱟ ᱠᱚ ᱛᱮᱦᱤᱧ ᱜᱟᱯᱟ ᱫᱚ᱾
ᱦᱮᱸ ᱟᱞᱮ ᱠᱚᱦᱚᱸ ᱚᱱᱮ ᱠᱤᱪᱷᱩ ᱱᱤᱛᱚᱝ ᱦᱚᱸᱠᱚ ᱪᱟᱥ ᱟᱠᱟᱫ - ᱟ, ᱵᱷᱮᱱᱰᱤ ᱠᱚ ᱦᱮᱸ ᱵᱷᱤᱱᱰᱤ ᱜᱷᱟᱸᱝᱜᱽᱨᱟ ᱠᱚ, ᱵᱚᱨᱵᱚᱴᱤ ᱠᱚ,
ᱦᱮᱸ ᱦᱚᱸ ᱦᱩᱸ ᱦᱩᱸ᱾ ᱵᱷᱤᱱᱰᱤ ᱪᱟᱥ ᱫᱚ ᱟᱹᱰᱤ ᱤᱭᱟᱹ ᱜᱮᱭᱟ ᱚᱱᱟ ᱫᱚ ᱚᱱᱟᱛᱮ ᱯᱚᱛᱤᱫᱤᱱ ᱜᱮ ᱜᱳᱫ ᱦᱩᱭᱩᱜ ᱛᱟᱢᱟ, ᱵᱟᱠᱷᱟᱱ ᱫᱚ ᱦᱟᱲᱟᱢ ᱜᱚᱫᱚᱜ ᱢᱤᱫ
ᱵᱟ ᱢᱤᱫ ᱫᱤᱱ ᱢᱤᱫ ᱫᱤᱱ ᱪᱷᱟᱲᱟ ᱪᱷᱟᱲᱟ ᱵᱚ ᱵᱚᱫ ᱮᱫᱟ, ᱟᱫᱚ ᱦᱤᱡᱩᱜ ᱠᱟᱱᱟ ᱢᱤᱫᱴᱟᱝ ᱯᱟᱹᱭᱠ
ᱦᱮᱸ ᱟᱫᱚ ᱠᱟᱹᱴᱤᱡ ᱧᱚᱜ ᱜᱚᱴᱟ ᱫᱚ ᱦᱟᱸᱜ ᱴᱷᱤᱠᱚᱜ ᱠᱟᱱ ᱜᱮᱭᱟ, ᱟᱫᱚ ᱥᱟᱜ ᱟᱹᱰᱤ ᱢᱟᱨᱟᱝ ᱧᱚᱜ ᱜᱚᱲ ᱠᱟᱱᱛᱟᱢ ᱛᱟᱞᱦᱮ ᱫᱚ ᱯᱚᱛᱤᱫᱤᱱ ᱜᱟᱱ ᱰᱮᱞᱤ ᱼ ᱚᱱᱟᱫᱚ ᱜᱚᱫᱽᱦᱩᱭᱩᱜ ᱛᱟᱢᱟ, ᱵᱟᱠᱷᱟᱱ ᱤᱭᱟᱹ ᱵᱟᱝ ᱵᱟᱫᱚᱜᱼᱟ᱾ ᱦᱩᱰᱤᱧ ᱧᱚᱜ ᱫᱚ ᱧᱮᱞ ᱥᱟᱢᱴᱟᱣ ᱢᱤᱫ ᱜᱷᱟᱹᱲᱤ ᱨᱮ ᱴᱷᱤᱠ ᱜᱮᱭᱟ, ᱟᱫᱚ ᱢᱟᱨᱟᱝ ᱜᱚᱰᱟ ᱠᱷᱟᱱ ᱫᱚ ᱧᱮᱞᱥᱟᱢ ᱴᱟᱣ ᱢᱩᱥᱠᱤᱞ ᱜᱮᱭᱟ᱾ ᱚᱠᱟ ᱠᱚᱨᱮ ᱦᱟᱲᱟᱢᱚᱜ ᱠᱟᱱᱟ ᱵᱟᱢ ᱵᱩᱡᱽ ᱫᱟᱲᱮᱭᱟᱜᱼᱟ᱾
ᱦᱩᱸ
ᱵᱟᱝ ᱠᱷᱟᱱ ᱫᱚ ᱦᱮᱸ ᱦᱮᱸ ᱴᱷᱤᱠ ᱜᱮᱭᱟ ᱢᱟ ᱛᱟᱞᱦᱮ ᱦᱟᱸᱜ ᱯᱚᱨᱮ ᱛᱮ ᱨᱚᱯᱚᱲ ᱦᱩᱭᱩᱜᱼᱟ᱾
ᱦᱳᱭ ᱦᱳᱭ ᱫᱚ ᱢᱟ
ᱦᱮᱸ ᱦᱮᱸ ᱴᱷᱤᱠ ᱜᱮᱭᱟ ᱢᱟ᱾
ᱦᱩᱸ